ᱦᱩᱸᱜ ᱦᱮᱞᱳ᱾
ᱦᱮᱸ ᱡᱚᱦᱟᱨ ᱜᱚᱢᱠᱮ ᱟᱡᱚᱢ ᱧᱟᱢ ᱫᱟᱵᱤᱱ?
ᱦᱮᱸ ᱟᱸᱡᱚᱢ ᱧᱟᱢᱚᱜ ᱠᱟᱱᱟ ᱜᱚᱢᱠᱮ᱾
ᱟᱪᱪᱷᱟ ᱟᱪᱪᱷᱟ ᱛᱟᱦᱞᱮ ᱜᱳᱢᱠᱮ ᱤᱧᱟᱹᱜ ᱦᱮᱸ ᱜᱚᱢᱠᱮ ᱮᱠᱫᱚᱢ ᱯᱩᱨᱟᱹ ᱯᱩᱥᱴᱟᱹᱣ ᱥᱟᱦᱤᱡ ᱟᱡᱚᱢᱚᱜ ᱠᱟᱱᱟ ᱜᱚᱢᱠᱮ᱾ ᱛᱟᱦᱞᱮ ᱜᱚᱝᱠᱮ ᱱᱤᱭᱟᱹ ᱜᱷᱟᱹᱲᱤᱡ ᱫᱚᱵᱤᱱ ᱱᱟᱯᱟᱭ ᱵᱟᱲᱟ ᱜᱮᱭᱟ?
ᱦᱮᱸ ᱱᱤᱛᱚᱜ ᱫᱚᱞᱤᱧ ᱱᱟᱯᱟᱭ ᱵᱟᱲᱟ ᱜᱮᱭᱟ᱾ ᱟᱵᱮᱱ?
ᱟᱹᱞᱤᱧ ᱫᱚ ᱜᱚᱢᱠᱮ ᱱᱟᱯᱟᱭ ᱵᱚᱞᱛᱮ ᱥᱮᱨᱚᱠᱚᱢ ᱱᱟᱯᱟᱭ ᱦᱚᱸ ᱵᱟᱹᱞᱤᱧ ᱢᱮᱱᱟ ᱪᱮᱫᱟᱜ ᱵᱟᱝᱢᱟ ᱪᱟᱥᱵᱟᱥ ᱫᱤᱱ ᱛᱚ ᱟᱨ ᱠᱟᱹᱢᱤ ᱠᱟᱹᱢᱤᱛᱮ ᱮᱢᱚᱱ ᱞᱤᱧ ᱱᱟᱡᱷᱟᱞ ᱟᱠᱟᱱᱟ ᱠᱟᱹᱴᱤᱡ ᱠᱟᱹᱴᱤᱡ ᱴᱷᱟᱱᱰᱟ ᱠᱚ ᱠᱟᱹᱴᱤᱡ ᱧᱟᱢ ᱟᱠᱟᱫ ᱞᱤᱧᱟ ᱜᱚᱢᱠᱮ᱾ ᱠᱟᱹᱢᱤ ᱛᱚ ᱜᱚᱢᱠᱮ,
ᱦᱮᱸ ᱠᱟᱹᱢᱤ
ᱚᱱᱟ ᱠᱚ ᱧᱟᱢ ᱠᱟᱜ ᱵᱤᱱᱟ? ᱦᱳᱭ ᱦᱳᱭ᱾
ᱵᱟᱝᱵᱚᱱ ᱠᱟᱹᱢᱤ ᱨᱮ ᱨᱮᱦᱚᱸ ᱛᱚ ᱡᱚᱢ ᱫᱚ ᱵᱟᱝ ᱜᱟᱱᱚᱜᱼᱟ ᱥᱮ᱾
ᱦᱳᱭ ᱦᱳᱭ ᱦᱳᱭ ᱟᱯᱮ ᱥᱮᱫ ᱜᱚᱝᱠᱮ ᱢᱟᱱᱮ ᱪᱮᱫ ᱠᱚ ᱯᱮ ᱠᱟᱹᱢᱤ ᱵᱟᱲᱟᱭᱮᱫᱟ ᱛᱟᱦᱚᱞᱮ ᱜᱚᱝᱠᱮ ᱪᱟᱥ ᱵᱟᱥ ᱪᱮᱫ ᱞᱮᱠᱟ?
ᱟᱞᱮ ᱥᱮᱱ ᱦᱚᱸ ᱪᱟᱥᱵᱟᱥ ᱫᱚ ᱚᱱᱠᱟᱜᱮ ᱱᱚᱜᱼᱚᱭ ᱞᱚᱜᱚᱱ ᱫᱷᱟᱨᱟ ᱜᱮ ᱦᱟᱸᱜ ᱫᱷᱩᱨᱟᱹᱣ ᱫᱚ ᱦᱩᱭ ᱟᱠᱟᱱᱟ ᱾ ᱠᱟᱹᱢᱤ ᱠᱚᱫᱚ᱾
ᱟᱪᱪᱷᱟ ᱟᱪᱪᱷᱟ ᱛᱤᱱᱟᱹᱜ ᱴᱟ ᱦᱩᱭᱱᱟ ᱛᱟᱦᱟᱞᱮ?
ᱦᱩᱭ ᱫᱚ ᱚᱱᱠᱟ ᱫᱚ ᱩᱱᱟᱹᱜ ᱫᱚ ᱟᱹᱣᱨᱤ ᱦᱩᱭᱩᱜ-ᱟ ᱾ ᱛᱤᱱᱟᱹᱜ ᱜᱟᱱ ᱦᱳᱭᱻ ᱯᱟᱸᱪ ᱪᱷᱚᱴᱤ ᱜᱟᱱ ᱠᱷᱮᱛ ᱨᱮ ᱨᱚᱦᱚᱭ ᱦᱩᱭ ᱠᱟᱱᱟ ᱩᱱᱟᱹᱜ ᱰᱷᱮᱨ ᱦᱚᱸ ᱵᱟᱝ ᱫᱟᱜ ᱡᱟᱹᱲᱤ ᱫᱚ ᱼᱼ ᱡᱟᱹᱲᱤ ᱵᱟᱲᱟ ᱠᱮᱫ ᱜᱮᱭᱟ ᱟᱫᱚ ᱜᱚᱴᱟ ᱛᱚ ᱫᱟᱜ ᱫᱚ ᱵᱟᱝ ᱛᱤᱸᱜᱩᱱ ᱠᱟᱱᱟ ᱛᱚ ᱢᱟᱱᱮ ᱚᱱᱠᱟ ᱫᱟᱜ ᱤᱭᱟᱹ ᱛᱚᱻ ᱡᱮ ᱱᱚᱣᱟ ᱱᱤᱢᱱᱚ ᱪᱟᱯ ᱦᱚᱛᱮᱡ ᱛᱮ ᱡᱟᱦᱟᱸ ᱛᱤᱱᱟᱹᱜ ᱮ ᱫᱟᱜ ᱞᱮᱫᱟ ᱟᱨ ᱵᱟᱠᱷᱟᱡ ᱚᱱᱟ ᱞᱟᱦᱟ ᱛᱮᱢᱟ ᱵᱟᱭ ᱫᱟᱜ ᱾
ᱟᱪᱪᱷᱟ ᱟᱪᱪᱷᱟ ᱾
ᱟᱯᱮ ᱥᱮᱱ ᱫᱚ ᱛᱟᱦᱚᱞᱮ ᱪᱮᱫ ᱞᱮᱠᱟ?
ᱟᱞᱮ ᱥᱮᱫ ᱠᱷᱚᱱᱟᱜ ᱫᱚ ᱜᱚᱢᱠᱮ ᱢᱟᱱᱮ ᱟᱯᱮ ᱠᱟᱹᱴᱤᱡ ᱯᱮ ᱮᱰᱵᱷᱟᱱᱥ ᱜᱮᱭᱟ ᱾ ᱢᱟᱱᱮ ᱟᱞᱮ ᱥᱮᱫ ᱫᱚ ᱦᱚᱸᱜᱼᱚᱭ ᱦᱤᱛᱳᱜ ᱵᱷᱤᱛᱟᱹ ᱪᱷᱟᱴᱟᱣ ᱪᱟᱞᱟᱜ ᱠᱟᱱᱟ ᱾ ᱥᱤ ᱪᱟᱞᱟᱜ ᱠᱟᱱᱟ ᱨᱚᱦᱚᱭ ᱫᱷᱟᱹᱵᱤᱡ ᱛᱮᱦᱚ ᱚᱱᱮ ᱢᱤᱫ ᱦᱚᱲ ᱵᱟᱨ ᱦᱚᱲ ᱜᱮ ᱡᱟ ᱠᱚ ᱮᱦᱚᱵ ᱟᱠᱟᱫ ᱛᱟᱞᱮᱭᱟ ᱵᱟᱠᱷᱟᱱ ᱼᱼ ᱚᱫᱷᱤᱠᱟᱝᱥᱚ ᱦᱚᱲᱜᱮ ᱚᱱᱟ ᱥᱤ ᱦᱩᱭᱩᱜ ᱠᱟᱱᱟ ᱵᱷᱤᱛᱟᱹ ᱪᱷᱟᱴᱟᱣ ᱦᱩᱭᱩᱜ ᱠᱟᱱᱟ ᱟᱨᱦᱚ ᱛᱚ ᱜᱚᱝᱠᱮ ᱢᱟᱱᱮᱼᱼ ᱦᱚᱲ ᱵᱟᱠᱚ ᱧᱟᱢ ᱞᱟᱹᱜᱤᱫᱚᱜ ᱠᱟᱱᱟ ᱠᱟᱹᱢᱤ ᱞᱟᱹᱜᱤᱫ ᱡᱚᱛᱚ ᱜᱮᱛᱚ ᱟᱯᱟᱱ ᱟᱹᱯᱤᱱ ᱼᱼ ᱪᱟᱥ ᱨᱮᱠᱚ ᱡᱚᱯᱲᱟᱣ ᱟᱠᱟᱱᱟ ᱟᱨ ᱦᱚᱲ ᱵᱟᱠᱚ ᱧᱟᱢᱚᱜ ᱠᱟᱱᱟ ᱚᱱᱠᱟ ᱟᱹᱰᱤ ᱜᱮ ᱡᱟᱞᱟ ᱾ ᱟᱯᱮ ᱥᱮᱫ ᱜᱚᱢᱠᱮ ᱠᱟᱹᱢᱤ ᱦᱚᱲ ᱪᱮᱫ ᱪᱮᱫ ᱞᱮᱠᱟ ᱢᱟᱱᱮ ᱛᱤᱱᱟᱹᱜ ᱴᱟ ᱢᱟᱱᱮ ᱦᱚᱲ ᱠᱚ ᱧᱟᱢᱚᱜ ᱜᱮᱭᱟ ᱥᱮ ᱵᱟᱝ ᱚᱱᱠᱟ?
ᱦᱮᱸ ᱱᱤᱛᱚᱜ ᱫᱚ ᱡᱚᱛᱚ ᱦᱚᱲ ᱫᱚ ᱦᱟᱸᱜ ᱟᱞᱮ ᱥᱮᱱ ᱚᱱᱠᱟ ᱜᱮ ᱟᱵᱮᱱ ᱞᱟᱹᱭ ᱠᱮᱫ ᱞᱮᱠᱟ ᱾ ᱡᱚᱛᱚ ᱦᱚᱲ ᱫᱚ ᱵᱟᱝ ᱠᱚ ᱨᱚᱦᱚᱭᱮᱫᱟ ᱢᱟᱱᱮ ᱼᱼ ᱠᱟᱹᱢᱤ ᱦᱚᱲ ᱫᱚ ᱚᱱᱠᱟ ᱢᱟᱪᱷᱟ ᱫᱚ ᱵᱟᱝ ᱠᱚ ᱧᱟᱢᱚᱜ ᱠᱟᱱᱟ ᱾ ᱧᱟᱢ ᱵᱚᱞᱛᱮ ᱳᱭ ᱯᱮ ᱯᱩᱱ ᱦᱚᱲ ᱜᱟᱱ ᱠᱚ ᱧᱟᱢᱚᱜ ᱠᱟᱱᱟ ᱾ ᱠᱟᱱᱟ ᱵᱮᱥᱤ ᱫᱚ ᱢᱟᱱᱮ ᱚᱠᱚᱭ ᱠᱚᱠᱚ ᱪᱟᱥᱮᱫ ᱜᱮᱭᱟ ᱟᱨ ᱼᱼ ᱚᱠᱚᱭ ᱠᱚᱫᱚ ᱵᱟ ᱚᱠᱚᱭ ᱠᱚᱫᱚ ᱠᱚ ᱞᱟᱹᱭ ᱫᱟ ᱦᱟᱯᱮ ᱯᱚᱨᱮ ᱵᱚᱱ ᱪᱟᱥ ᱧᱚᱜᱟ ᱠᱟᱹᱴᱤᱡ ᱟᱨ ᱠᱟᱹᱴᱤᱡ ᱫᱟᱜ ᱵᱟᱲᱟ ᱞᱮᱜᱤ ᱚᱠᱚᱭ ᱠᱚᱣᱟᱜ ᱢᱚᱱᱮᱨᱮ ᱪᱮᱫ ᱞᱮᱠᱟ ᱾
ᱟᱪᱪᱷᱟ ᱟᱪᱪᱷᱟ ᱟᱨ ᱛᱤᱱᱟᱹᱜ ᱞᱟᱦᱟᱢ ᱯᱩᱨᱟᱹᱣ ᱠᱟᱜ-ᱟ ᱤᱱᱟᱹᱜ ᱜᱮ ᱟᱫᱚ ᱦᱟᱯᱮᱱ ᱫᱤᱱ ᱠᱟᱴᱤᱡ ᱥᱟᱱᱛᱤ ᱛᱮᱢ ᱛᱟᱦᱮᱱᱟ ᱟᱨᱟᱢ ᱛᱮᱢ ᱛᱟᱦᱮᱱᱟ ᱾ ᱛᱟᱦᱮᱱᱟ ᱞᱟᱦᱟᱨᱮ ᱯᱩᱨᱟᱹᱣ ᱠᱟᱜ ᱠᱷᱟᱱ ᱟᱨ ᱵᱟᱠᱷᱟᱱ ᱛᱟᱭᱚᱢ ᱛᱮᱫᱚ ᱦᱟᱸᱜ ᱛᱟᱭᱚᱢᱚᱜ ᱟᱢ ᱟᱫᱚ ᱾ ᱚᱠᱟ ᱥᱮᱫ ᱡᱮ ᱪᱮᱫ ᱮᱢ ᱪᱤᱠᱟᱹᱭᱟ ᱟᱨ ᱡᱟᱞᱟ ᱨᱮᱢ ᱯᱟᱲᱟᱜ-ᱟ, ᱫᱟᱜ ᱫᱟᱭ ᱛᱚ ᱴᱷᱤᱠ ᱢᱚᱛᱚ ᱟᱯᱮ ᱥᱮᱫ ᱫᱚ ᱜᱚᱢ ᱼᱼ ᱛᱟᱦᱞᱮ ᱪᱟᱥᱵᱟᱥ ᱛᱮ ᱮᱦᱚᱵ ᱯᱮ ᱾
ᱦᱮᱸ ᱫᱟᱜ ᱫᱚᱭ ᱫᱟᱜ ᱟᱠᱟᱜ ᱜᱮᱭᱟ ᱾ ᱟᱫᱚ ᱵᱟᱝ ᱟᱞᱮ ᱫᱚᱞᱮ ᱮᱦᱚᱵ ᱟᱠᱟᱫ ᱜᱮᱭᱟ ᱟᱞᱮ ᱼᱼ ᱦᱩᱸ ᱟᱞᱮ ᱱᱤᱭᱟᱹ ᱠᱚ ᱢᱟᱱᱮ ᱪᱮᱫ ᱤᱧ ᱞᱟᱹᱭᱟ ᱟᱞᱮ ᱥᱩᱨ ᱠᱚ ᱨᱮᱱᱟᱜ ᱟᱛᱳ ᱠᱚᱨᱮ ᱦᱚᱸ ᱫᱚᱠᱚ ᱮᱦᱚᱵ ᱫᱚᱼᱼ ᱠᱚ ᱮᱦᱚᱵ ᱵᱟᱲᱟ ᱟᱠᱟᱫᱟ ᱟᱨ ᱟᱞᱮ ᱼᱼ ᱦᱮᱸ ᱟᱞᱮ ᱟᱛᱳ ᱨᱮᱫᱚ ᱵᱚᱞᱛᱮ ᱜᱮᱞᱮ ᱚᱱᱠᱟ ᱡᱷᱚᱛᱚ ᱦᱚᱲ ᱫᱚ ᱦᱟᱸᱜ ᱵᱟᱝ ᱠᱚ ᱮᱦᱚᱵ ᱦᱟᱛᱟᱲ ᱠᱟᱫᱟ ᱾ ᱥᱤ ᱫᱚᱠᱚ ᱥᱤᱭ ᱠᱟᱫᱟ ᱟᱫᱚ ᱨᱚᱦᱚᱭ ᱠᱚᱜᱮ ᱦᱟᱸᱜ ᱠᱚ ᱵᱟᱹᱠᱤ ᱢᱮᱱᱟᱜ-ᱟ ᱾
ᱚᱸᱦ ᱟᱯᱮ ᱟᱛᱳ ᱨᱮ ᱜᱚᱢᱠᱮ ᱢᱮᱱᱫᱟᱹᱧ ᱚᱱᱠᱟ ᱪᱷᱟᱹᱛᱤᱠ ᱠᱚ ᱢᱮᱱᱟᱜ ᱠᱚᱣᱟ ᱥᱮ ᱪᱮᱫ? ᱟᱸᱡᱚᱢ ᱦᱩᱭ ᱠᱟᱱᱟ ᱛᱚ ᱢᱟᱱᱮ ᱼᱼ ᱪᱷᱟᱹᱛᱤᱠ ᱡᱟᱦᱟᱸ ᱟᱛᱳ ᱨᱮᱠᱚ ᱛᱟᱦᱮᱱᱟ ᱚᱱᱟ ᱟᱛᱳ ᱨᱮᱦᱚᱸ ᱩᱱᱠᱩ ᱫᱚ ᱦᱟᱸᱜ ᱜᱷᱤᱲ ᱜᱷᱤᱲ ᱦᱟᱸᱜ ᱡᱟᱦᱟᱱᱟᱜ ᱠᱟᱹᱢᱤ ᱠᱚᱨᱟᱣᱟ ᱾ ᱟᱫᱚ ᱚᱱᱟ ᱟᱹᱛᱩ ᱫᱚ ᱦᱟᱸᱜ ᱠᱟᱹᱢᱤ ᱠᱚᱫᱚ ᱵᱟᱝ ᱰᱮᱨᱤᱜ-ᱟ ᱵᱟᱝ ᱵᱤᱞᱚᱢᱚᱜᱼᱟ ᱾ ᱟᱹᱰᱤ ᱮᱰᱵᱷᱟᱱᱥ ᱨᱮᱠᱚ ᱠᱚᱨᱟᱣᱟ, ᱟᱫᱚ ᱚᱱᱠᱟ ᱪᱷᱟᱛᱤᱠ ᱠᱚ ᱢᱮᱱᱟᱜ ᱠᱚᱣᱟ ᱠᱤ ᱜᱚᱢᱠᱮ ᱚᱱᱠᱟ ᱟᱛᱳ ᱠᱚᱨᱮ?
ᱵᱟᱝ ᱜᱮ ᱟᱞᱮ ᱫᱚ ᱟᱞᱮ ᱱᱚᱝᱠᱟ ᱜᱮ ᱟᱵᱚ ᱠᱚᱜᱮ ᱪᱮᱫ ᱞᱮᱠᱟ ᱱᱚᱝᱠᱟ ᱜᱮ ᱢᱮᱱᱟᱜ ᱠᱚᱣᱟ ᱢᱟᱱᱮ ᱼᱼ ᱮᱴᱟᱜ ᱤᱭᱟᱹ ᱠᱚᱫᱚ ᱵᱟᱹᱱᱩᱜ ᱠᱚ ᱜᱮᱭᱟ ᱾ ᱞᱟᱹᱭ ᱜᱟᱱᱚᱜ-ᱟ ᱟᱞᱮ ᱥᱩᱨ ᱠᱚᱨᱮ ᱫᱚ ᱼᱼ ᱟᱞᱮ ᱠᱷᱚᱱᱟᱜ ᱯᱟᱠᱟ ᱯᱟᱠᱤ ᱼᱼ ᱵᱟᱨ ᱠᱤᱞᱳᱢᱤᱴᱟᱨ ᱡᱷᱟᱹᱞ ᱧᱚᱜ ᱨᱮ ᱢᱮᱱᱟᱜ ᱠᱚᱣᱟ ᱵᱟᱠᱷᱟᱱ ᱟᱞᱮ ᱥᱩᱨ ᱠᱚᱨᱮ ᱫᱚ ᱵᱟᱹᱱᱩᱜ ᱼᱼ ᱠᱚ ᱱᱤᱭᱟᱹ ᱨᱮᱫᱚ ᱟᱞᱮ ᱟᱹᱛᱩ ᱨᱮᱫᱚ ᱾
ᱟᱹᱰᱤ ᱯᱮ ᱮᱰᱵᱷᱟᱱᱥ ᱜᱮᱭᱟ ᱛᱟᱦᱚᱞᱮ ᱜᱚᱢᱠᱮ ᱢᱟᱱᱮ ᱼᱼ ᱵᱟᱠᱷᱟᱱ ᱢᱤᱫᱴᱮᱱ ᱵᱟᱨᱭᱟ ᱟᱛᱳ ᱨᱮ ᱡᱟᱦᱟᱸ ᱟᱛᱩ ᱨᱮ ᱵᱤᱥᱤᱨ ᱵᱷᱟᱜᱽ ᱪᱷᱟᱛᱤᱠᱼᱼ ᱠᱚ ᱛᱟᱦᱮᱱᱟ ᱚᱱᱟ ᱨᱮᱱᱟᱜ ᱠᱟᱹᱢᱤ ᱠᱚᱫᱚ ᱮᱠᱟᱞ ᱫᱚ ᱵᱟᱝ ᱵᱤᱞᱚᱢᱚᱜ-ᱟ ᱾ ᱧᱮᱞ ᱦᱩᱭ ᱠᱟᱱᱟ ᱚᱱᱟ ᱟᱹᱛᱩ ᱨᱮᱱᱟᱜ ᱠᱟᱹᱢᱤ ᱜᱮ ᱯᱳᱭᱞᱳ ᱛᱮ ᱦᱳᱭᱳᱜ-ᱟ ᱾ ᱚᱱᱟ ᱜᱚᱢᱠᱮ ᱛᱟᱦᱚᱞᱮ ᱱᱟᱯᱟᱭ ᱜᱮ ᱟᱯᱮ ᱦᱚᱸ ᱠᱟᱹᱢᱤ ᱠᱚᱯᱮ ᱮᱦᱚᱵ ᱠᱟᱫᱟ ᱾ ᱡᱟᱦᱟᱱᱟᱜ ᱵᱤᱱ ᱢᱮᱱᱫᱟ ᱥᱮ ᱜᱚᱢᱠᱮ?
ᱪᱮᱫ ᱵᱮᱱ ᱞᱟᱹᱭ ᱫᱟ?
ᱡᱟᱦᱟᱱᱟᱜ ᱵᱮᱱ ᱢᱮᱱ ᱠᱮᱫᱟ ᱥᱮ?
ᱵᱟᱝ ᱟᱸ ᱞᱟᱹᱭ ᱫᱟᱞᱤᱧ ᱛᱚ ᱮ ᱟᱵᱚ ᱪᱟᱥᱵᱟᱥ ᱫᱚ ᱟᱯᱮ ᱫᱚ ᱠᱟᱹᱴᱤᱡ ᱟᱞᱮ ᱠᱷᱚᱱᱟᱜ ᱵᱮᱱ ᱞᱟᱹᱭ ᱮᱫᱟ ᱮᱰᱵᱷᱟᱱᱥ ᱟᱫᱚ ᱟᱯᱮ ᱥᱮᱱ ᱫᱚ ᱪᱮᱫ ᱚᱱᱠᱟ ᱢᱟᱪᱷᱟ ᱫᱟᱜ ᱦᱚᱸ ᱫᱟᱜ ᱡᱟᱹᱲᱤ ᱵᱟᱭ ᱫᱟᱜ ᱡᱟᱲᱤᱭ ᱠᱟᱫᱟ ᱥᱮ ᱪᱮᱫ?
ᱵᱟᱝᱠᱮ ᱫᱟᱜ ᱫᱚᱭ ᱫᱟᱜ ᱡᱟᱹᱲᱤ ᱠᱟᱫᱟ ᱢᱮᱱᱠᱷᱟᱱ ᱟᱫᱚ ᱦᱚᱸᱜ ᱦᱚᱸᱜᱼᱚᱭ ᱥᱟᱱ ᱵᱚᱸᱜᱟᱭ ᱫᱟᱜ ᱮᱫᱟ ᱟᱥᱟᱲ ᱵᱚᱸᱜᱟᱭ ᱫᱟᱜ ᱞᱮᱠᱷᱟᱱ ᱠᱷᱟᱱ ᱢᱟᱱᱮ ᱥᱮᱫᱟᱭ ᱢᱟᱱᱮ ᱟᱥᱟᱲ ᱵᱚᱸᱜᱟ ᱜᱮᱞᱮ ᱥᱤ ᱠᱮᱭᱟ᱾ ᱟᱫᱚ ᱟᱥᱟᱲ ᱵᱚᱸᱜᱟ ᱯᱟᱨᱚᱢᱟ ᱠᱟᱛᱮ ᱱᱚᱜ ᱚᱚᱭ ᱥᱟᱱ ᱵᱚᱸᱜᱟ ᱵᱚᱞᱚ ᱠᱟᱛᱮᱜ ᱢᱚᱴᱟᱢᱩᱴᱤ ᱫᱟᱜ ᱟᱞᱮ ᱠᱟᱱᱟᱭ
ᱚ
ᱟᱥᱟᱲ ᱵᱚᱸᱜᱟ ᱫᱟᱜ ᱞᱮᱠᱷᱟᱱ ᱢᱟ ᱚᱱᱛᱮ ᱥᱤ ᱦᱩᱭ ᱠᱚᱜᱼᱟ ᱱᱤᱛᱳᱜ ᱛᱮ ᱚᱱᱠᱟ ᱦᱜ ᱨᱚᱦᱚᱭ ᱦᱩᱭ ᱠᱚᱜᱼᱟ ᱟᱥᱟᱲ ᱵᱚᱸᱜᱟ ᱫᱟᱜ ᱫᱚᱭ ᱫᱟᱜ ᱠᱟᱫᱟ ᱢᱮᱱᱠᱷᱟᱱ ᱩᱱᱟᱹᱜ ᱵᱷᱟᱜᱤ ᱫᱷᱟᱨᱟ ᱫᱚ ᱦᱟᱜ ᱱᱟᱯᱟᱭ ᱧᱚᱜ ᱫᱚ ᱵᱟᱭ ᱫᱟᱜ ᱟᱠᱟᱫᱟ ᱧᱩᱛᱩᱢ ᱞᱮᱠᱟᱭ ᱫᱟᱜ ᱟᱠᱟᱫᱟ᱾ ᱚᱱᱠᱟᱮ ᱱᱚᱜᱼᱚᱭ ᱥᱟᱱ ᱵᱚᱸᱜᱟ ᱡᱟᱦᱟᱸ ᱞᱮᱠᱟᱭ ᱫᱟᱜ ᱮᱫᱟ ᱚᱱᱠᱟ ᱡᱩᱫᱤ ᱫᱟᱜ ᱠᱮᱭᱟᱭ ᱠᱟᱹᱢᱤ ᱦᱟᱸᱜ ᱾ ᱟᱹᱰᱤ ᱜᱟᱱ ᱜᱮ ᱞᱟᱦᱟ ᱠᱚᱜ ᱛᱟᱞᱮ ᱟᱫᱚ ᱱᱤᱛᱚᱜ ᱟᱞᱮ ᱥᱮᱫ ᱫᱚᱞᱮ ᱥᱤᱭᱮᱫᱟ ᱾ ᱞᱚᱥᱚᱫ ᱫᱟᱞᱮ ᱨᱚᱦᱚᱭ ᱠᱚᱫᱚ ᱟᱣᱨᱤᱭᱟᱜ-ᱟ ᱾ ᱠᱷᱮᱛ ᱛᱚᱞᱟ ᱠᱷᱮᱛ ᱠᱚᱨᱮ ᱠᱟᱹᱴᱤᱡ ᱫᱟᱜ ᱠᱚ ᱪᱟᱞᱟᱜ ᱠᱟᱱᱟ᱾
ᱦᱮᱸ
ᱛᱚ
ᱟᱫᱚ ᱜᱚᱢᱠᱮ ᱞᱟᱹᱭ ᱫᱟᱞᱤᱧ ᱟᱨᱠᱤ ᱟᱵᱚ ᱱᱚᱜᱼᱚᱭ ᱡᱮᱢᱚᱱ ᱟᱵᱚ ᱥᱚᱢᱟᱡᱽ ᱨᱮ ᱱᱚᱜᱼᱚᱸᱚᱭ ᱱᱚᱜᱼᱚᱭ ᱡᱮᱢᱚᱱ ᱵᱮᱥᱤᱨ ᱵᱷᱟᱜᱽ ᱫᱚ ᱯᱨᱳᱜᱨᱟᱢ ᱠᱚᱜᱮ ᱾ ᱦᱩᱭ ᱵᱟᱲᱟᱜ ᱠᱟᱱᱟ ᱛᱚ ᱱᱤᱭᱟᱹ ᱵᱟᱨᱮᱛᱮ ᱪᱮᱫ ᱠᱚᱵᱮᱱ ᱞᱟᱹᱭ ᱵᱟᱲᱟᱭᱟ ᱟᱵᱮᱱᱟᱜ ᱟᱨᱠᱤ?
ᱯᱨᱳᱜᱨᱟᱢ ᱜᱚᱢᱠᱮ ᱯᱨᱳᱜᱨᱟᱢ ᱵᱚᱞᱛᱮ ᱡᱟᱦᱟᱸ ᱯᱷᱟᱱᱥᱮᱱ ᱵᱮᱱ ᱢᱮᱱ ᱮᱫᱟ ᱥᱮ ᱪᱮᱫ ᱚᱠᱟᱴᱟᱜ?
ᱦᱮᱸ ᱯᱩᱨᱟ ᱯᱷᱟᱱᱥᱮᱱ ᱜᱮ᱾
ᱯᱷᱟᱱᱥᱚᱱ ᱵᱚᱞᱛᱮ ᱟᱹᱞᱤᱧ ᱫᱚ ᱱᱟᱯᱟᱭ ᱢᱮᱫ ᱛᱮᱜᱮᱞᱤᱧ ᱧᱮᱞᱟ ᱵᱟᱹᱲᱤᱡ ᱫᱚ ᱦᱟᱸᱜ ᱵᱟᱝ᱾ ᱟᱫᱚ ᱵᱟᱹᱲᱤᱡ ᱫᱚ ᱱᱤᱭᱟᱹ ᱞᱤᱧ ᱧᱮᱞᱟ ᱢᱟᱱᱮ ᱧᱤᱫᱟᱹ ᱵᱮᱲᱟ ᱯᱷᱟᱱᱥᱮᱱ᱾ ᱟᱫᱚ ᱦᱚᱲᱟᱜ ᱡᱮᱢᱚᱱ ᱟᱵᱚ ᱡᱟᱦᱟᱱᱟᱜ ᱥᱳᱥᱟᱞ ᱢᱤᱰᱤᱭᱟ ᱨᱮ ᱥᱮ ᱡᱟᱦᱟᱸ ᱨᱮᱜᱮ ᱵᱚᱱ ᱧᱮᱞᱟ᱾ ᱟᱵᱚ ᱛᱤᱨᱞᱟᱹ ᱪᱮᱛᱟᱱ ᱱᱟᱦᱟᱪᱟᱨ ᱦᱟᱜ ᱡᱟᱫᱟ ᱦᱩᱭᱩᱜ ᱠᱟᱱᱟ᱾ ᱦᱮᱸᱥᱮ ᱟᱨ ᱚᱱᱟ ᱫᱚ ᱵᱮᱥᱤᱨ ᱵᱷᱟᱜᱽ ᱧᱮᱞᱚᱜ ᱠᱟᱱᱟ ᱧᱤᱫᱟᱹ ᱵᱮᱲᱟ ᱜᱮ᱾ ᱤᱧ ᱫᱩᱧ ᱢᱮᱱᱟ ᱯᱷᱟᱱᱥᱚᱱ ᱫᱚ ᱦᱳᱭᱳᱜ ᱢᱟ ᱥᱤᱧ ᱵᱮᱲᱟ ᱦᱳᱭᱳᱜ ᱢᱟ ᱾ ᱢᱮᱱᱱᱠᱷᱟᱱ ᱧᱤᱫᱟᱹ ᱵᱮᱲᱟ ᱦᱩᱭ ᱞᱮᱠᱷᱟᱱ ᱦᱚᱲᱟᱜ ᱢᱚᱱᱮ ᱛᱚᱦᱟᱸᱜ ᱵᱟᱢ ᱯᱟᱞᱴᱟᱣᱫᱟ ᱡᱟᱦᱟᱸ ᱛᱤᱱᱟᱹᱜ ᱜᱮ ᱟᱱᱫᱳᱞᱚᱱ ᱢᱮ ᱞᱟᱹᱲᱦᱟᱹᱭ ᱢᱟᱵᱚᱱ᱾ ᱢᱮᱱᱠᱷᱟᱱ ᱦᱚᱲᱟᱜ ᱢᱚᱱᱮ ᱛᱤᱱ ᱵᱷᱳᱨ ᱵᱟᱝ ᱯᱟᱞᱴᱟᱜ ᱠᱟᱱᱟ᱾ ᱫᱤᱱ ᱵᱷᱳ ᱢᱤᱫᱴᱮᱱ ᱱᱟᱯᱟᱭ ᱢᱟᱱᱮ ᱪᱤᱱᱛᱟᱹ ᱵᱷᱟᱱᱟ ᱵᱟᱝ ᱦᱮᱡ ᱟᱵᱚᱱ ᱠᱟᱱᱟ ᱩᱱ ᱵᱷᱳ ᱚᱱᱟ ᱫᱚ ᱦᱟᱸᱜ ᱠᱟᱹᱢᱤ ᱫᱚ ᱪᱟᱞᱟᱜ ᱜᱮᱭᱟ ᱦᱟᱸᱜ ᱚᱱᱟᱜᱤᱧ ᱢᱮᱱᱟ᱾ ᱯᱨᱳᱜᱨᱟᱢ ᱦᱚᱸ ᱦᱩᱭᱳ ᱦᱚᱪᱚ ᱥᱟᱱᱟᱢᱟᱜ ᱜᱮ ᱦᱩᱭᱪᱚᱼᱟ ᱢᱮᱱᱠᱷᱟᱱ ᱢᱤᱫᱴᱮᱱ ᱴᱟᱭᱤᱢ ᱨᱮ ᱾ ᱥᱤᱧ ᱵᱟᱲᱟ ᱦᱩᱭ ᱦᱚᱪᱚ ᱩᱱᱠᱩᱣᱟᱜ ᱦᱚᱸ ᱞᱟᱡ ᱢᱚᱪᱟ ᱢᱮᱱᱟᱜᱼᱟ ᱡᱟᱭᱦᱳᱠ ᱾ ᱠᱟ ᱟᱭ ᱩᱯᱟᱹᱭ ᱨᱮᱱᱟᱜ ᱢᱤᱫᱴᱮᱱ ᱦᱚᱨᱟ ᱠᱟᱱᱟ ᱴᱷᱤᱠ ᱜᱮᱭᱟ ᱢᱮᱱᱠᱷᱟᱱ ᱧᱤᱫᱟᱹ ᱵᱮᱲᱟ ᱫᱚ ᱵᱟᱝ ᱦᱩᱭ ᱞᱮᱠᱷᱟᱱ ᱜᱮ ᱟᱹᱰᱤ ᱱᱟᱯᱟᱭᱚᱜᱼᱟ ᱜᱚᱝᱠᱮ᱾ ᱟᱨ ᱠᱚᱢᱤᱴᱤ ᱠᱚᱲᱟ ᱠᱚ ᱟᱹᱰᱤᱜᱟᱱ ᱦᱟᱸᱜ ᱯᱳᱥᱴᱟᱨ ᱠᱚᱨᱮ ᱠᱚ ᱮᱢ ᱮᱫᱟ ᱾ ᱡᱮ ᱱᱟᱯᱟᱭ ᱠᱟᱹᱢᱤ ᱨᱮᱫᱚ ᱥᱟᱨᱦᱟᱣ ᱟᱨ ᱵᱟᱹᱲᱤᱡ ᱠᱟᱹᱢᱤ ᱨᱮᱫᱚ ᱯᱟᱨᱦᱟᱣ ᱾ ᱟᱫᱚ ᱤᱧ ᱫᱩᱧ ᱢᱮᱱᱟ ᱵᱟᱹᱲᱤᱡ ᱠᱟᱹᱢᱤ ᱨᱮᱫᱚ ᱥᱩᱫᱩ ᱧᱩᱛᱩᱢ ᱨᱮᱜᱮ ᱠᱚ ᱢᱮᱱ ᱮᱫᱟ ᱢᱮᱱᱠᱷᱟᱱ ᱾ ᱯᱟᱲᱦᱟᱣ ᱦᱚᱸ ᱫᱚᱨᱠᱟᱨ ᱚᱱᱠᱟ ᱠᱟᱹᱢᱤ ᱫᱚ ᱦᱟᱸᱜ ᱵᱟᱝᱠᱚ ᱠᱟᱹᱢᱤᱭᱮᱫᱟ ᱥᱩᱫᱩ ᱧᱩᱛᱩᱢ ᱨᱮᱠᱚ ᱢᱮᱱᱫᱟ ᱵᱟᱹᱲᱤᱡ ᱠᱟᱹᱢᱤ ᱨᱮᱫᱚ ᱯᱟᱨᱦᱟᱣ ᱾ ᱢᱮᱱᱠᱷᱟᱱ ᱯᱟᱲᱦᱟᱣ ᱵᱟᱝᱠᱚ ᱯᱟᱲᱦᱟᱣᱮᱫ ᱠᱚᱣᱟ ᱯᱟᱲᱦᱟᱣ ᱞᱮᱱᱠᱷᱟᱱ ᱩᱱᱠᱩ ᱦᱚᱸᱠᱚ ᱡᱚᱵᱫᱚᱜᱼᱟ ᱾ ᱴᱷᱤᱠ ᱜᱮᱭᱟ ᱢᱤᱫ ᱦᱚᱲ ᱡᱩᱫᱤ ᱚᱱᱠᱟ ᱠᱟ ᱫᱟᱞ ᱥᱮ ᱡᱟᱦᱟᱱᱟᱜ ᱵᱮ-ᱵᱟᱹᱲᱤᱡ ᱠᱟᱹᱢᱤ ᱥᱳᱢᱚᱭ ᱚᱱᱠᱟ ᱠᱚ ᱫᱟᱞᱮᱭᱟ? ᱛᱟᱦᱚᱞᱮ ᱠᱷᱟᱱ ᱫᱚ ᱮᱴᱟᱜ ᱦᱚᱲ ᱧᱮᱞ ᱛᱮᱦᱚᱸ ᱠᱚ ᱵᱚᱛᱚᱨᱚᱜᱼᱟ ᱡᱮ ᱚᱱᱟ ᱫᱚ ᱢᱤᱫᱴᱮᱱ ᱵᱮᱵᱟᱹᱲᱤᱡ ᱠᱟᱹᱢᱤ ᱠᱟᱱᱟ ᱟᱫᱚ ᱦᱟᱸᱜ! ᱱᱚ ᱱᱚᱝᱠᱟ ᱜᱚᱝᱠᱮ ᱢᱟᱱᱮ ᱵᱟᱝᱠᱚ ᱠᱟᱹᱢᱤᱭᱟ ᱾
ᱱᱟᱯᱟᱭ ᱜᱮ ᱵᱚᱱ ᱞᱟᱹᱭ ᱠᱮᱫ ᱦᱮᱸ ᱡᱮ ᱫᱤᱱᱚᱢᱟᱱ ᱯᱨᱳᱜᱨᱟᱢ ᱜᱮ ᱦᱩᱭ ᱫᱚ ᱫᱚᱨᱠᱟᱨ ᱦᱮᱸ! ᱯᱨᱳᱜᱨᱟᱢ ᱵᱚᱱᱫᱚ ᱨᱮᱦᱚᱸ ᱛᱚ ᱵᱟᱝ ᱜᱟᱱᱚᱜ-ᱟ ᱥᱮ ᱠᱟᱨᱚᱱ ᱡᱟᱦᱟᱸᱭ ᱠᱚ ᱩᱫᱩᱜ ᱮᱫᱟ᱾ ᱯᱨᱳᱜᱨᱟᱢ ᱩᱱᱠᱩ ᱦᱟᱜ ᱥᱮ ᱚᱱᱟ ᱢᱤᱫᱴᱤᱡ ᱟᱭ ᱤᱭᱟᱹ ᱞᱮᱠᱟᱛᱮ ᱠᱟᱱᱟ ᱛᱚ ᱯᱨᱳᱜᱨᱟᱢ ᱫᱚ᱾ ᱟᱨ ᱱᱚᱜᱼᱚᱭ ᱫᱤ ᱟᱹᱭᱩᱵ ᱧᱤᱫᱟᱹ ᱫᱚ ᱦᱩᱭ ᱞᱮᱱᱠᱷᱟᱱ ᱟᱵᱮᱱ ᱧᱮᱞ ᱵᱮᱱ ᱵᱮᱥᱤ ᱫᱚ ᱧᱮᱞ ᱵᱮᱱ ᱟᱨᱠᱤ ᱠᱩᱲᱤ ᱜᱤᱫᱟᱹᱨ ᱦᱚᱲ ᱱᱮᱛᱟᱨ ᱫᱚ ᱥᱮᱯᱷ ᱥᱚᱛᱤ ᱟᱨᱠᱤ ᱵᱤᱥᱤ ᱫᱚ ᱵᱟᱹᱱᱩᱜ ᱠᱚᱜᱮᱭᱟ ᱧᱮᱞ ᱠᱚᱵᱮᱱ᱾ ᱜᱚᱴᱟ ᱜᱮ ᱱᱤᱭᱟᱹ ᱫᱚ ᱧᱮᱞᱚᱜ ᱠᱟᱱᱟ ᱛᱚ ᱟᱨ ᱫᱤᱱᱢᱟᱱ ᱦᱩᱭ ᱵᱟᱲᱟ ᱞᱮᱱᱠᱷᱟᱡ ᱡᱮ ᱟᱨ ᱱᱮᱛᱟᱨ ᱦᱚᱸ ᱮᱢᱟᱱ ᱦᱩᱭ ᱠᱟᱱᱟ ᱢᱟᱱᱮ ᱟᱨᱠᱤ ᱥᱤᱠᱠᱷᱟ ᱜᱚᱛᱚ ᱵᱷᱟᱵ ᱛᱮ ᱟᱵᱚ ᱟᱨᱠᱤ ᱠᱟᱹᱴᱤᱡ ᱮᱸ ᱤᱭᱟᱹ ᱡᱚᱛᱚ ᱟᱨᱠᱤ ᱥᱤᱠᱠᱷᱟ ᱵᱷᱟᱹᱜᱤ ᱥᱤᱠᱷᱱᱟᱹᱛ ᱟᱨᱠᱤ ᱵᱟᱝᱠᱚ ᱧᱟᱢ ᱮᱫᱟ᱾
ᱦᱩᱸ ᱦᱩᱸ ᱦᱩᱸ
ᱵᱳᱞ ᱛᱮ ᱫᱚ ᱡᱟᱦᱟᱸᱭ ᱦᱚᱭᱛᱚ ᱱᱮᱛᱟᱨ ᱦᱚᱸ ᱠᱩᱲᱤ ᱜᱤᱫᱟᱹᱨ ᱠᱚ ᱧᱮᱞ ᱠᱚᱣᱟ ᱠᱤᱪᱷᱩ ᱜᱤᱞᱟ ᱢᱮᱱᱟᱜ ᱠᱚᱣᱟ ᱠᱚᱲᱟ ᱜᱤᱫᱽᱟᱹᱨ ᱦᱚᱸ᱾ ᱡᱚᱛᱚ ᱫᱚ ᱵᱟᱝᱞᱤᱧ ᱞᱟᱹᱭᱮᱫᱟ ᱩᱱᱠᱩ ᱧᱮᱞ ᱠᱚᱵᱮᱱ ᱫᱤᱱᱟᱹᱢᱟᱱ ᱨᱮ ᱡᱟᱦᱟᱸᱨᱮ ᱯᱟᱛᱟ ᱠᱩ ᱦᱩᱭᱩᱜᱼᱟ ᱥᱮ ᱪᱮᱫ ᱢᱟᱱᱮ ᱚᱱᱟ ᱨᱮᱫᱚ ᱵᱟᱭ ᱪᱟᱞᱟᱜᱼᱟᱭ ᱧᱮᱧᱮᱞ ᱫᱚ᱾ ᱩᱱᱤ ᱦᱟᱸᱜ ᱴᱷᱤᱠ ᱡᱩᱫᱤ ᱧᱤᱫᱟᱹ ᱨᱮ ᱚᱠᱟᱨᱮ ᱦᱟᱸᱜ ᱧᱮᱞᱟ ᱦᱤᱡᱩᱜᱼᱟ ᱴᱷᱤᱠ ᱜᱮ ᱯᱷᱳᱱ ᱵᱟᱲᱟ ᱡᱚᱱᱚᱝ ᱜᱮᱠᱚ᱾ ᱧᱤᱫᱟᱹ ᱠᱩ ᱦᱩᱭᱩᱜ ᱜᱮᱭᱟ ᱢᱟᱱᱮ᱾ ᱧᱮᱞ ᱠᱚᱵᱮᱱ ᱚᱠᱚᱭ ᱠᱚᱫᱚ ᱚᱲᱟᱜ ᱨᱮᱦᱚᱸ ᱵᱟᱝ ᱠᱚ ᱞᱟᱹᱭᱟ ᱵᱤᱱᱟᱹ ᱞᱟᱹᱭ ᱛᱮᱜᱮ ᱠᱟᱹᱰᱤ ᱠᱚ ᱥᱟᱵ ᱠᱮᱜ ᱜᱮ ᱠᱚᱲᱟ ᱠᱩᱲᱤ ᱡᱚᱛ ᱛᱚ ᱠᱚ ᱪᱟᱞᱟᱜᱼᱟ ᱟᱫᱚᱢ ᱯᱟᱛᱟ ᱧᱮᱞ ᱟᱨ ᱧᱮᱞ ᱠᱚᱣᱟ ᱵᱮᱱ ᱱᱚᱝᱠᱟ ᱠᱚ ᱮᱱᱮᱡᱟ ᱢᱟᱱᱮ ᱞᱚᱥᱚᱜ ᱨᱮ ᱛᱷᱩᱨᱩ ᱛᱷᱩᱯᱩ ᱛᱮ ᱟᱨ ᱛᱮ ᱡᱩᱫᱤ ᱫᱟᱜ ᱵᱟᱲᱟᱭᱟ᱾ ᱟᱫᱚ ᱚᱱᱟ ᱠᱩ ᱠᱟᱹᱴᱤᱜ ᱜᱟᱨᱡᱮᱱᱟᱜ ᱦᱚᱸ ᱠᱟᱹᱴᱤᱜ ᱤᱭᱟᱹ ᱛᱷᱟᱠᱟ ᱫᱚᱨᱠᱟᱨ ᱢᱟᱱᱮ ᱥᱤᱠᱷᱱᱟᱹᱛ ᱮᱢ ᱫᱚᱨᱠᱟᱨ ᱜᱤᱫᱽᱨᱟᱹ ᱪᱮᱛᱟᱱ ᱨᱮ ᱪᱮᱫᱟᱜ ᱥᱮ ᱜᱟᱨᱡᱮᱱ ᱡᱩᱫᱤ ᱠᱟᱹᱴᱤᱡ ᱮ ᱵᱟᱭ ᱟᱨᱠᱤᱼᱼ ᱪᱮᱫ ᱞᱤᱧ ᱞᱟᱹᱭᱟ ᱠᱟᱹᱴᱤᱡ ᱵᱷᱟᱹᱜᱤ ᱜᱤᱫᱽᱨᱟᱹ ᱡᱩᱫᱤ ᱵᱟᱭ ᱥᱤᱠᱷᱱᱟᱹᱛ ᱫᱟᱲᱮᱭᱟᱭ ᱥᱮ ᱵᱟᱭ ᱵᱩᱡᱷᱟᱹᱣ ᱫᱟᱲᱮᱭᱟᱭ ᱩᱱᱤ ᱜᱤᱫᱽᱨᱟᱹ ᱫᱚ ᱵᱟᱭ ᱵᱩᱡᱽ ᱜᱮᱭᱟ ᱩᱱᱤ ᱫᱚ ᱧᱮᱞ ᱵᱮᱱ ᱢᱮᱛᱟᱭ ᱨᱮᱦᱚᱸ ᱵᱮᱱ ᱩᱱᱤ ᱵᱟᱭ ᱟᱸᱡᱚᱢᱟ ᱞᱟᱹᱭᱟ ᱦᱮᱸ ᱟᱢ ᱫᱚ ᱪᱮᱫ ᱢᱟᱱᱮ ᱟᱞᱮ ᱟᱸᱛᱥᱟ ᱯᱟᱥᱮᱨ ᱟᱹᱛᱩ ᱨᱮᱜᱮ ᱱᱚᱝᱠᱟ ᱢᱮᱱᱟᱜ ᱠᱚᱣᱟ ᱱᱮᱛᱟᱨ ᱮᱸᱻ ᱠᱟᱴ ᱴᱤᱡ ᱠᱷᱚᱱᱟᱜ ᱜᱮ ᱟᱨᱠᱤ ᱵᱟᱹᱦᱩ ᱠᱩᱠᱩ ᱤᱫᱤ ᱵᱟᱲᱟ ᱭᱮᱫ ᱠᱚᱣᱟ ᱢᱟᱱᱮ ᱥᱤᱠᱷᱱᱟᱹᱛ ᱵᱟᱝ ᱠᱷᱟᱹᱛᱤᱨ ᱛᱮ ᱡᱮ ᱪᱮᱫ ᱞᱟ ᱠᱟ ᱞᱮᱠᱷᱟᱱᱤᱧ ᱪᱮᱫ ᱞᱮᱠᱟᱜᱮ ᱪᱤᱠᱟ. ᱜ ᱛᱤᱧᱟ ᱚᱱᱟ ᱫᱚ ᱵᱟᱝᱠᱚ ᱵᱩᱡᱽ ᱫᱟ ᱱᱮᱛᱟᱨ ᱨᱮᱱ ᱜᱤᱫᱽᱨᱟᱹ᱾
ᱦᱩᱸ ᱦᱩᱸ ᱦᱩᱸ ᱦᱳᱭ ᱱᱚᱣᱟ ᱫᱚ ᱟᱹᱰᱤ ᱵᱟᱹᱲᱤᱡ ᱦᱩᱭᱩᱜ ᱠᱟᱱᱟ ᱟᱫᱚ ᱯᱚᱛᱷᱚᱢ ᱯᱚᱛᱷᱚᱢ ᱢᱮᱱ ᱦᱚᱸ ᱫᱚᱢᱮ ᱵᱚᱱ ᱢᱮᱱᱫᱟ᱾ ᱢᱮᱱᱠᱟᱛᱮᱜ ᱦᱚᱸ ᱜᱚᱝᱠᱮ ᱩᱠᱩᱨ ᱠᱩ ᱟᱸᱡᱚᱢ ᱫᱟ ᱟᱫᱚ ᱱᱤᱭᱟᱹ ᱠᱷᱚᱱᱟᱜ ᱢᱟᱲᱟᱝ ᱠᱟᱛᱮ ᱡᱟᱦᱟᱸ ᱵᱤᱱ ᱢᱮᱱᱫᱟ ᱢᱟᱱᱮ ᱥᱤᱠᱷᱤᱱᱟᱹᱛ ᱢᱤᱫᱴᱮᱜ ᱟᱹᱰᱤ ᱢᱟᱨᱟᱝ ᱵᱮᱯᱟᱨ ᱠᱟᱱᱟ ᱪᱮᱫᱟᱜ ᱵᱟᱝᱢᱟ ᱥᱤᱠᱷᱱᱟᱹᱛ ᱢᱟᱨᱥᱟᱞ ᱛᱮ ᱡᱩᱫᱤ ᱵᱟᱵᱚᱱ ᱢᱟᱨᱥᱟᱞᱚᱜᱼᱟ ᱛᱟᱦᱞᱮ ᱠᱷᱟᱱ ᱫᱚ ᱯᱩᱨᱟᱹ ᱢᱮᱫ ᱢᱟᱨᱥᱟᱞ ᱟᱛᱮᱫ ᱦᱚᱸ ᱟᱫᱚ ᱫᱤᱥᱚᱢ ᱴᱟ ᱫᱚ ᱧᱩᱛᱟᱹᱛ ᱜᱮ ᱧᱮᱞᱚᱜᱼᱟ᱾ ᱡᱚᱱ ᱜᱚ ᱵᱟᱵᱟ ᱡᱚᱫᱤ ᱵᱟᱠᱚ ᱥᱤᱠᱷᱱᱟᱹᱛᱟ ᱴᱷᱤᱠ ᱢᱚᱛᱚ ᱡᱚᱫᱤ ᱡᱚᱛᱷᱟᱛ ᱥᱤᱠᱷᱱᱟᱹᱛ ᱵᱟᱝ ᱛᱟᱦᱮᱱ ᱛᱟᱠᱚᱣᱟ ᱛᱟᱦᱞᱮ ᱜᱤᱫᱟᱹᱨ ᱯᱤᱫᱟᱹᱨ ᱦᱚᱸ ᱚᱱᱠᱟ ᱱᱟᱯᱟᱭ ᱥᱤᱠᱷᱤᱱᱟᱹᱛ ᱵᱟᱠᱚ ᱮᱢ ᱫᱟᱲᱮᱭᱟᱠᱚᱣᱟ᱾ ᱴᱷᱤᱠ ᱜᱮᱭᱟ ᱟᱫᱚ ᱡᱩᱫᱤ ᱥᱤᱠᱷᱤᱱᱟᱹᱛᱟᱱ ᱦᱚᱲ ᱠᱚ ᱛᱟᱦᱮᱱᱟ ᱛᱟᱦᱞᱮ ᱦᱚᱸᱜᱼᱚᱭ ᱡᱟᱦᱟᱸ ᱟᱥᱟᱲ ᱵᱚᱸᱜᱟ ᱟᱥᱟᱲ ᱵᱚᱸᱜᱟ ᱨᱮ ᱠᱟᱹᱢᱤ ᱵᱟᱠᱚ ᱤᱫᱤ ᱠᱚᱣᱟ ᱠᱟᱹᱢᱤ ᱫᱚᱠᱚ ᱤᱫᱤ ᱠᱚᱣᱟ ᱢᱮᱱᱠᱷᱟᱱ ᱮ ᱠᱟᱹᱢᱤ ᱠᱷᱚᱱᱟᱜ ᱢᱟᱨᱟᱝ ᱦᱩᱭᱩᱜ ᱠᱟᱱᱟ ᱚᱞᱚᱜ ᱯᱟᱲᱦᱟᱣ᱾ ᱠᱩᱞ ᱠᱚᱢ ᱪᱟᱞᱟᱣ ᱤᱥᱠᱩᱞ ᱠᱚᱠᱚ ᱪᱟᱞᱟᱜ ᱢᱟ ᱤᱥᱠᱩᱞ ᱠᱷᱚᱱᱟᱜ ᱦᱮᱡ ᱟᱛᱮᱜ ᱡᱟᱭᱦᱳᱠ ᱠᱳ ᱠᱟᱹᱴᱤᱡ ᱠᱟᱹᱢᱤ ᱠᱚ ᱠᱚ ᱤᱫᱤᱵᱚᱱ ᱠᱮᱭᱟ ᱚᱱᱟ ᱫᱚ ᱴᱷᱤᱠ ᱜᱮᱭᱟ᱾ ᱢᱮᱱᱠᱷᱟᱱ ᱱᱮᱛᱟᱨ ᱫᱚᱠᱚ ᱢᱮᱱ ᱫᱟ ᱟᱜ ᱦᱳᱭ ᱦᱳᱭ ᱦᱳᱭ᱾ ᱟᱫᱚ ᱱᱤᱛᱩᱜ ᱫᱩ ᱠᱟᱹᱢᱤ ᱜᱮᱦᱟᱸᱜ ᱢᱟᱨᱟᱝ ᱵᱚᱱ ᱢᱚᱱᱮᱭᱟ ᱠᱟᱹᱢᱤ ᱜᱮᱦᱟᱸᱜ ᱢᱟᱨᱟᱝ ᱠᱚ ᱢᱚᱱᱮᱭᱮᱜ ᱛᱟᱵᱚᱱᱟ ᱟᱵᱚ ᱨᱮᱱ ᱜᱚ ᱵᱟᱵᱟ ᱠᱚ᱾ ᱴᱷᱤᱠ ᱜᱮᱭᱟ ᱟᱨ ᱥᱚᱦᱚᱨ ᱵᱟᱡᱟᱨ ᱨᱮᱱ ᱜᱤᱫᱽᱨᱟᱹ ᱧᱮᱞ ᱠᱚᱵᱤᱱ ᱦᱟᱸᱜ ᱥᱚ ᱦᱚᱨ ᱵᱟᱡᱟᱨ ᱨᱮᱱᱫᱚ ᱟᱜᱮ ᱚᱞᱚᱜ ᱯᱟᱲᱦᱟᱣ ᱚᱞᱚᱜ ᱯᱟᱲᱦᱟᱣ ᱦᱳᱭᱱᱟ ᱛᱟᱨᱯᱚᱨᱮ ᱡᱟᱦᱟᱱᱟᱜ᱾ ᱚᱱᱟᱛᱮ ᱟᱵᱚᱣᱟᱜ ᱡᱚᱫᱤ ᱥᱤᱠᱤᱱᱟᱹᱛ ᱨᱮᱱᱟᱜ ᱦᱟᱨᱟᱯ ᱵᱤᱱ ᱧᱮᱞᱟ ᱜᱚᱢᱠᱮ ᱮᱸ ᱵᱟᱡᱟᱨ ᱨᱮᱱ ᱜᱤᱫᱽᱨᱟᱹ ᱠᱷᱚᱱᱟᱜ ᱫᱚ ᱢᱟᱱᱮ ᱟᱵᱚᱣᱟᱜ ᱚᱞᱚᱜ ᱯᱟᱲᱦᱟᱣ ᱨᱮᱱᱟᱜ ᱦᱟᱨ ᱫᱚ ᱠᱟᱹᱴᱤᱡ ᱠᱚᱢ ᱜᱮᱭᱟ ᱢᱟᱱᱮ ᱜᱮᱭᱟᱱ ᱛᱮᱦᱚᱸ ᱠᱟᱹᱴᱤᱡ ᱵᱚᱱ ᱞᱤᱪᱟᱹᱲ ᱧᱚᱜ ᱜᱮᱭᱟ᱾ ᱚᱱᱟ ᱢᱤᱜᱴᱮᱱ ᱟᱭᱢᱟ ᱵᱚᱱ ᱛᱟᱭᱚᱢᱚᱜ ᱠᱟᱱᱟ᱾
ᱛᱟᱭᱚᱢᱚᱜ ᱠᱟᱱᱟ ᱟᱫᱚ ᱚᱱᱟᱜᱮ ᱟᱹᱞᱤᱧ ᱦᱚᱞᱤᱧ ᱢᱮᱱᱟ ᱢᱟᱱᱮ ᱢᱮᱱᱟᱜ ᱠᱚᱜᱮᱭᱟ ᱟᱫᱚ ᱟᱞᱮ ᱟᱹᱛᱩ ᱠᱚᱨᱮ ᱦᱚᱸ ᱢᱟᱱᱮ ᱱᱮᱛᱟᱨ ᱨᱤᱱ ᱜᱤᱫᱽᱨᱟᱹ ᱚᱱᱮ ᱢᱟᱱᱮ ᱡᱟᱦᱟᱸᱭ ᱜᱤᱫᱽᱨᱟᱹ ᱠᱟᱹᱴᱤᱡ ᱠᱷᱚᱱᱟᱜ ᱵᱷᱟᱹᱜᱤ ᱥᱤᱠᱷᱤᱱᱟᱹᱛ ᱵᱟᱭ ᱧᱟᱢᱟᱭ ᱩᱱᱤ ᱛᱚ ᱞᱟᱴᱩ ᱠᱟᱛᱮᱜ ᱤᱥᱠᱩᱞ ᱪᱟᱞᱟᱜ ᱮᱢ ᱢᱮᱛᱟᱭ ᱨᱮᱦᱚᱸ ᱩᱱᱤ ᱫᱚ ᱵᱟᱭ ᱪᱟᱞᱟᱜᱼᱟ᱾ ᱩᱱᱤ ᱟᱡ ᱡᱟᱦᱟᱸᱭ ᱢᱚᱱᱮᱭᱟ ᱚᱱᱟᱭ ᱢᱚᱱᱮᱭᱟ ᱟᱫᱚ ᱮᱸ ᱜᱟᱨ ᱡᱮᱦᱮᱛᱩ ᱱᱤᱭᱟᱹ ᱜᱮᱥᱮ ᱠᱚ ᱪᱟᱹᱭᱟ ᱡᱮ ᱤᱧ ᱨᱤᱱ ᱜᱤᱫᱽᱨᱟᱹ ᱢᱟ ᱯᱟᱪᱮᱫ ᱩᱱᱤ ᱢᱮᱛᱟ ᱫᱮᱭᱟ ᱛᱮᱦᱮᱧ ᱫᱚ ᱪᱚ ᱤᱭᱟᱹ ᱛᱮᱦᱮᱧ ᱫᱚ ᱤᱥᱠᱩᱞ ᱪᱟᱞᱟᱜ ᱢᱮ ᱩᱱᱤ ᱡᱩᱫᱤ ᱦᱚᱭᱛᱚ ᱜᱤᱫᱽᱨᱟᱹ ᱵᱟᱭ ᱟᱸᱡᱚᱢ ᱞᱮᱫᱟ, ᱱᱮᱛᱟᱨ ᱨᱤᱱ ᱜᱤᱫᱽᱨᱟᱹ ᱫᱚ ᱚᱠᱚᱭ ᱦᱟᱹᱱᱤ ᱠᱩᱥᱤᱭᱟᱭ ᱠᱟᱱᱟ ᱤᱧ ᱜᱚᱡᱚᱜ ᱟᱹᱧ ᱦᱟᱹᱱᱤ ᱠᱷᱟᱹᱛᱤᱨ ᱢᱟᱱᱮ ᱤᱧ ᱦᱟᱱᱤ ᱞᱟᱹᱭᱟ ᱤᱧᱫᱚ ᱜᱟᱹᱰᱤ ᱦᱟᱛᱟᱣᱟᱹᱧ ᱢᱮ ᱜᱟᱹᱰᱤ ᱵᱟᱢ ᱦᱟᱛᱟᱣ ᱤᱧ ᱞᱮᱠᱷᱟᱱ ᱵᱟᱹᱧ ᱪᱟᱞᱟᱜᱼᱟ ᱚᱠᱟ ᱛᱮᱦᱚᱸ ᱟᱫᱚ ᱜᱟᱨᱡᱮ ᱦᱚᱸᱛᱚ ᱚᱱᱟ ᱢᱤᱫᱴᱟᱝ ᱢᱚᱱᱳᱵᱷᱟᱵᱽ ᱫᱚ ᱛᱟᱦᱮᱸᱱᱟ ᱥᱮ ᱯᱟᱪᱮᱫ ᱤᱧ ᱨᱮᱱ ᱜᱤᱫᱽᱨᱟᱹ ᱟᱨᱦᱚᱸ ᱡᱟᱦᱟᱸᱭ ᱵᱟᱹᱲᱤᱡ ᱵᱩᱛᱤᱡᱟᱛ ᱤᱧᱟᱹ᱾ ᱩᱱᱤᱭᱟᱜ ᱯᱩᱨᱚᱱ ᱫᱩᱧ ᱯᱩᱨᱟᱹᱣ ᱠᱟᱛᱟᱭᱟ ᱚᱱᱮ ᱚᱱᱟ ᱠᱤᱪᱷᱩ ᱜᱤᱞᱟ ᱫᱚ ᱢᱮᱱᱟᱜ ᱠᱚᱣᱟ ᱛᱚ ᱟᱫᱚ ᱚᱱᱮ ᱚᱱᱠᱟ ᱜᱮ ᱥᱤᱠᱷᱱᱟᱹᱛ ᱵᱟᱝ ᱧᱟᱢ ᱠᱷᱟᱹᱛᱤᱨ ᱛᱮᱜᱮ ᱱᱚᱜᱼᱚᱭ ᱱᱚᱝᱠᱟ ᱫᱚ ᱟᱫᱚ ᱱᱮᱛᱟᱨ ᱢᱟ ᱡᱚᱛᱚ ᱜᱤᱫᱽᱨᱟᱹ ᱜᱮ ᱢᱮᱱ ᱜᱟᱱᱚᱜ ᱟᱹᱛᱩ ᱠᱚᱨᱮ ᱟᱞᱮ ᱟᱹᱛᱩ ᱯᱟᱥᱮ ᱟᱹᱛᱩ ᱠᱚᱨᱮ ᱦᱚᱸ ᱢᱮᱱ ᱜᱟᱱᱚᱜ ᱯᱨᱟᱭ ᱜᱤᱫᱽᱨᱟᱹ ᱜᱮ ᱱᱮᱛᱟᱨ ᱫᱚ ᱵᱟᱡᱟᱨ ᱨᱮᱜᱮ ᱠᱚ ᱯᱟᱲᱦᱟᱜ ᱠᱟᱱᱟ᱾
ᱦᱮᱸ, ‌ᱢᱟᱱᱮ ᱟᱛᱩ ᱤᱥᱠᱩᱞ ᱠᱚᱫᱚ ᱠᱚ ᱵᱟᱹᱜᱤ ᱟᱠᱟᱫᱟ᱾
ᱟᱪᱪᱷᱟ, ᱪᱷᱟ, ᱵᱟᱡᱟᱨ ᱨᱮᱠᱚ ᱯᱟᱲᱦᱟᱜ ᱠᱟᱱᱟ ᱟᱛᱩ ᱤᱥᱠᱩᱞ ᱫᱚᱠᱚ ᱵᱟᱹᱜᱤ ᱟᱠᱟᱫᱟ᱾ ᱴᱷᱤᱠ ᱜᱮᱭᱟ ᱯᱟᱲᱦᱟᱣ ᱥᱩᱢᱩᱝ ᱫᱚ ᱵᱟᱝ, ᱦᱳᱭ, ᱢᱮᱱ ᱟᱹᱧ ᱜᱚᱝᱠᱮ ᱯᱟᱲᱦᱟᱣ ᱥᱩᱢᱩᱝ ᱫᱚ ᱵᱟᱝ ᱢᱟᱱᱮ ᱱᱤᱡᱮ ᱛᱮᱦᱚᱸ ᱯᱟᱲᱦᱟᱜ ᱦᱩᱭᱩᱜᱼᱟ᱾
ᱦᱮᱸ,
ᱥᱤᱠᱷᱱᱟᱹᱛ ᱫᱚ ᱚᱱᱟ ᱵᱚᱱ ᱢᱮᱱᱟ ᱜᱚᱢᱠᱮ, ᱡᱟᱦᱟᱸ ᱟᱢ ᱥᱮᱬᱟ ᱠᱟᱛᱮ ᱟᱨ ᱢᱤᱫ ᱦᱚᱲᱮᱢ ᱥᱮᱬᱟ ᱦᱚᱪᱚ ᱫᱟᱲᱮᱭ ᱟᱭᱟ ᱚᱱᱟᱜᱮ ᱡᱚᱛᱷᱟᱛ ᱥᱤᱠᱷᱱᱟᱹᱛ ᱠᱟᱱᱟ ᱟᱢ ᱥᱮᱬᱟ ᱠᱟᱛᱮ ᱡᱩᱫᱤ ᱟᱨ ᱢᱤᱫ ᱦᱚᱲ ᱱᱟᱯᱟᱭ ᱥᱟᱺᱦᱤᱡ ᱮᱢ ᱥᱮᱬᱟ ᱦᱚᱪᱚ ᱫᱟᱲᱮᱭᱟ ᱚᱱᱟᱜᱮ ᱡᱚᱛᱷᱟᱛ ᱥᱤᱠᱷᱱᱟᱹᱛ᱾
ᱵᱟᱠᱷᱟᱱ ᱟᱢᱮᱢ ᱥᱮᱬᱟᱭᱟ ᱟᱨ ᱩᱱᱤ ᱫᱚ ᱵᱟᱹᱲᱤᱡ ᱰᱟᱦᱟᱨ ᱛᱮᱢ ᱤᱫᱤᱭᱮᱭᱟ ᱚᱱᱠᱟ ᱞᱮᱠᱷᱟᱱ ᱫᱚ ᱟᱢ ᱦᱚᱸ ᱥᱤᱠᱷ ᱱᱟᱹᱛ ᱫᱚ ᱵᱟᱢ ᱧᱟᱢ ᱟᱠᱟᱫᱟ ᱴᱷᱤᱠ᱾
ᱦᱳᱭ, ᱦᱳᱭ, ᱥᱤᱠᱷᱱᱟᱹᱛ ᱫᱚ ᱚᱱᱟ ᱵᱟᱥᱛᱚᱵ ᱡᱤᱵᱚᱱ ᱨᱮ ᱵᱟᱥᱛᱚᱵ ᱟᱭᱤᱛᱚ ᱦᱩᱭᱩᱜᱼᱟ ᱢᱟᱱᱮ ᱠᱚᱨᱟᱣ ᱦᱩᱭᱩᱜᱼᱟ ᱵᱟᱥᱛᱚᱵ ᱡᱤᱵᱚᱱ ᱨᱮ, ᱟᱨ ᱡᱩᱫᱤ ᱵᱟᱵᱚᱱ ᱠᱚᱨᱟᱣᱟ ᱛᱟᱦᱚᱞᱮ ᱚᱱᱟ ᱥᱤᱠᱷᱱᱟᱹᱛ ᱨᱮᱱᱟᱜ ᱠᱳᱱᱚ ᱢᱩᱞᱞᱚ ᱵᱟᱹᱱᱩᱜᱼᱟ᱾ ᱱᱚᱜᱼᱚᱭ ᱡᱟᱦᱟᱸ ᱟᱨ ᱟᱵᱤᱱ ᱡᱟᱦᱟᱸ ᱞᱮᱠᱟ ᱠᱟᱛᱷᱟ ᱵᱤᱱ ᱢᱮᱱ ᱮᱫᱟ ᱦᱮᱸ ᱪᱮ ᱵᱟᱝ ᱥᱮ ᱟᱹᱞᱤᱧ ᱡᱟᱦᱟᱸᱞᱤᱧ ᱢᱮᱱ ᱮᱫᱟ, ᱟᱹᱞᱤᱧ ᱦᱚᱸ ᱱᱟᱯᱟᱭ ᱞᱮᱠᱟ ᱜᱮᱞᱤᱧ ᱵᱩᱡᱮᱫ ᱛᱟᱹᱵᱤᱱᱟ ᱟᱨ ᱟᱹᱵᱤᱱ ᱦᱚᱸ ᱡᱟᱹᱱᱤᱡ ᱟᱥᱟᱭᱮᱫᱟ ᱞᱤᱧ ᱱᱟᱯᱟᱭ ᱜᱮᱵᱤᱱ ᱵᱩᱡ ᱮᱫᱟ᱾ ᱟᱫᱚ ᱱᱤᱭᱟᱹ ᱠᱚ ᱠᱟᱛᱷᱟ ᱠᱚ ᱥᱩᱫᱷᱩ ᱜᱮᱭᱟᱱ ᱥᱮ ᱢᱚᱱᱮᱨᱮ ᱛᱟᱦᱮᱸ ᱞᱮᱠᱷᱟᱱ ᱵᱟᱝ ᱦᱩᱭᱩᱜᱼᱟ ᱱᱤᱭᱟᱹ ᱯᱟᱸᱪ ᱡᱚᱱ ᱥᱟᱢᱟᱝ ᱨᱮ ᱥᱚᱫᱚᱨ ᱦᱩᱭᱩᱜᱼᱟ ᱴᱷᱤᱠ ᱜᱮᱭᱟ ᱟᱨ ᱚᱱᱟ ᱱᱟᱯᱟᱭ ᱰᱟᱦᱟᱨ ᱛᱮ ᱤᱫᱤ ᱠᱚ ᱦᱩᱭᱩᱜᱼᱟ ᱱᱤᱭᱟᱹᱜᱮ ᱟᱥᱚᱞ ᱥᱤᱠᱷᱱᱟᱹᱛ ᱞᱤᱧ ᱢᱚᱱᱮᱭᱟ᱾
ᱟᱹᱞᱤᱧ ᱫᱚ ᱟᱨᱠᱤ ᱟᱹᱞᱤᱧ ᱫᱚ ᱚᱱᱠᱟᱜᱮ ᱟᱹᱞᱤᱧ ᱡᱟᱦᱟᱸ ᱛᱤᱱᱟᱹᱜ ᱟᱨᱠᱤ ᱟᱹᱞᱤᱧ ᱨᱮᱱ,